ᱦᱮᱞᱳ
ᱨᱚᱲ ᱠᱚ ᱟᱸᱡᱚᱢᱚᱜ ᱠᱟᱱ ᱜᱮᱭᱟ ᱛᱚ?
ᱦᱮᱸ ᱦᱮᱸ ᱟᱸᱡᱚᱢᱚᱜ ᱠᱟᱱ ᱜᱮᱭᱟ᱾ ᱤᱧᱟᱹᱜ ᱟᱸᱡᱚᱢᱚᱜ ᱠᱟᱱ ᱜᱮᱭᱟ?
ᱦᱮᱸᱚᱢᱚᱜ ᱠᱟᱱ ᱜᱮᱭᱟ᱾
ᱦᱳᱭ ᱦᱳᱭ ᱦᱳᱭ ᱟᱱᱟ ᱥᱟᱶᱛᱮ ᱡᱚᱦᱟᱨ ᱜᱮ᱾ ᱦᱳᱭ ᱦᱳᱭ ᱟᱫᱚ ᱪᱮᱫ ᱵᱤᱱ ᱢᱮᱱᱮᱫ ᱛᱟᱦᱮᱸᱱ ᱤᱥᱠᱩᱞ
ᱦᱮᱸ ᱦᱩᱸ᱾ ᱦᱮᱸ ᱢᱮᱱᱮᱛ ᱛᱟᱦᱮᱸᱱᱟ ᱞᱤᱧ ᱢᱟᱱᱮ ᱚᱱᱛᱮ ᱟᱵᱚ ᱦᱚᱲ ᱥᱚᱢᱟᱡᱽ ᱢᱟᱱᱮ ᱥᱟᱱᱛᱟᱞᱤ ᱜᱤᱫᱽᱨᱟᱹ ᱠᱚ ᱪᱮᱜ ᱞᱮᱠᱟ ᱠᱚ ᱚᱞᱚᱜ ᱯᱟᱲᱦᱟᱜ ᱠᱟᱱᱟ ᱟᱵᱮᱱ ᱥᱮᱜ ᱚᱱᱛᱮ?
ᱦᱮᱸ ᱟᱞᱮ ᱥᱮᱫ ᱚᱞᱚᱜ ᱯᱟᱲᱦᱟᱜ ᱫᱚ ᱢᱟᱱᱮ ᱚᱞᱚᱜ ᱯᱟᱲᱦᱟᱜ ᱠᱟᱱ ᱜᱮᱭᱟ ᱠᱚ ᱢᱚᱴᱟᱢᱩᱴᱤ ᱢᱟᱱᱮ ᱚᱞᱚᱜ ᱯᱟᱲᱦᱟᱜ ᱞᱮᱠᱟᱜᱮ᱾
ᱦᱮᱸ,
ᱟᱫᱚ ᱟᱹᱵᱤᱱ ᱢᱟᱱᱮ ᱪᱮᱜ ᱞᱮᱠᱟ ᱢᱟᱱᱮ ᱢᱤᱰᱤᱭᱟᱢ ᱵᱚᱞᱛᱮ ᱥᱟᱱᱛᱟᱞᱤ ᱢᱤᱰᱤᱭᱟᱢ ᱵᱤᱱ ᱢᱮᱱᱫᱟ ᱥᱮ ᱵᱟᱝᱞᱟ ᱢᱤᱰᱤᱭᱟᱢ ᱥᱮ ᱥᱟᱱᱟᱢ ᱞᱮᱠᱟᱱ ᱢᱤᱰᱤᱭᱟᱢ ᱜᱮ?
ᱦᱮᱸ ᱥᱟᱱᱟᱢ ᱞᱮᱠᱟᱱ ᱜᱮ ᱡᱟᱦᱟᱸᱱᱟᱜ ᱢᱤᱰᱤᱭᱟᱢ ᱜᱮ ᱵᱚᱞᱮ ᱯᱟᱲᱦᱟᱜ ᱫᱚ ᱡᱚ ᱫᱚᱨᱠᱟᱨ᱾
ᱦᱳᱭ ᱦᱳᱭ ᱦᱳᱭ, ᱦᱳᱭ ᱦᱳᱭ ᱚᱱᱠᱟ ᱫᱚᱠᱚ ᱯᱟᱲᱦᱟᱜ ᱠᱟᱱ ᱜᱮᱭᱟ᱾ ᱟᱫᱚ ᱡᱷᱚ ᱛᱚᱜᱮ ᱵᱷᱟᱜᱟ ᱵᱷᱟᱜᱤ ᱥᱟᱱᱛᱟᱞᱤ ᱢᱤᱰᱤᱭᱟᱢ ᱦᱚᱸ ᱢᱮᱱᱟᱜ ᱠᱚᱣᱟ ᱵᱟᱝᱞᱤ ᱠᱚᱦᱚᱸ ᱢᱮᱱᱟᱜ ᱠᱚᱣᱟ ᱵᱟᱝᱞᱤ ᱢᱤᱰᱟᱢ ᱦᱚᱸ᱾
ᱦᱩᱸ ᱦᱩᱸ
ᱦᱳᱭ ᱦᱳᱭ, ᱟᱨ ᱠᱤᱪᱷᱩ ᱫᱚ ᱱᱟᱨᱥᱟᱨᱤ ᱠᱚ᱾
ᱦᱮᱸ ᱦᱮᱸ᱾
ᱦᱩᱸ ᱦᱩᱸ,
ᱚᱱᱟ ᱜᱮᱞᱤᱧ ᱢᱮᱱᱫᱟ ᱵᱚᱞᱮ ᱟᱹᱞᱤᱧ ᱥᱮᱫ ᱫᱚ ᱱᱚᱝᱠᱟ ᱯᱚᱨᱤᱥᱛᱷᱤᱛᱤ ᱧᱮᱞ ᱵᱮᱱ ᱠᱤᱪᱷᱩ ᱜᱟᱱ ᱫᱚᱠᱚ ᱯᱟᱲᱦᱟᱜ ᱠᱟᱱ ᱜᱮᱭᱟ ᱡᱟᱦᱟᱸᱭ ᱠᱚᱫᱚ ᱯᱟᱲᱦᱟᱜ ᱜᱤᱫᱽᱨᱟᱹ ᱠᱟᱱᱟ ᱠᱚ ᱡᱟᱲᱟᱹ ᱠᱚ ᱯᱟᱲᱦᱟᱜ ᱠᱟᱱᱟ᱾ ᱟᱨ ᱟᱨ ᱠᱤᱪᱷᱩᱜᱟᱱ ᱫᱚ ᱦᱮᱱᱟᱜ ᱠᱚᱣᱟ ᱯᱟᱲᱦᱟᱣ, ᱯᱟᱲᱦᱟᱣ ᱯᱟᱲᱦᱟᱣ ᱛᱮ ᱢᱟᱱᱮ ᱯᱷᱟᱭᱤᱵᱽ ᱥᱤᱠᱥ ᱠᱚ ᱯᱟᱲᱦᱟᱜ ᱠᱟᱱᱟ ᱵᱟᱹᱜᱤᱭ ᱫᱟᱠᱚ ᱚᱠᱟᱨᱮ ᱯᱟᱛᱟ ᱪᱷᱟᱛᱟ ᱢᱮᱞᱟ ᱯᱷᱟᱱᱥᱮᱱ ᱠᱚᱠᱚ ᱪᱟᱞᱟᱜ ᱠᱟᱱᱟ ᱫᱤᱭᱮ ᱥᱚᱢᱟᱡᱽ ᱠᱷᱩᱵ ᱠᱷᱟᱨᱟᱯ ᱪᱟᱵᱟᱭᱮᱫ ᱠᱟᱱ ᱛᱟᱵᱚᱱᱟ
ᱦᱳᱭ ᱟᱫᱚ ᱟᱵᱚ ᱧᱮᱞᱟ ᱯᱟᱲᱦᱟᱣ ᱵᱟᱹᱜᱤ ᱨᱮᱱᱟᱜ ᱠᱤᱪᱷᱩ ᱠᱟᱨᱚᱱ ᱛᱟᱦᱮᱱ ᱜᱮᱭᱟ, ᱠᱤᱪᱷᱩ ᱜᱟᱱ ᱦᱚᱲ ᱫᱚ ᱚᱲᱟᱜ ᱠᱚᱨᱮᱱᱟᱜ ᱥᱚᱝᱥᱟᱨ ᱠᱚᱨᱮᱱᱟᱜ ᱢᱟᱱᱮ ᱤᱭᱟᱹ ᱛᱮ ᱟᱸᱡᱷᱟᱴ ᱧᱮᱞ ᱠᱟᱛᱮ, ᱠᱤᱪᱷᱩ ᱜᱟᱱ ᱦᱚᱲ ᱫᱚ ᱵᱟᱠᱚ ᱯᱟᱲᱦᱟᱜ-ᱟ ᱟᱨ ᱠᱤᱪᱷᱩ ᱜᱟᱱ ᱦᱚᱲ ᱫᱚ ᱧᱮᱞᱚᱜ-ᱟ, ᱢᱟᱱᱮ ᱤᱪᱪᱷᱟᱹ ᱛᱮᱜᱮ ᱯᱟᱲᱦᱟᱣ ᱵᱟᱝ ᱥᱟᱱᱟ ᱠᱚᱣᱟ ᱚᱱᱠᱟ ᱠᱟᱛᱮᱫ ᱠᱚ ᱵᱟᱹᱜᱤᱭᱟ ᱚᱛᱷᱚᱪᱚ ᱡᱟᱦᱟᱱᱟᱜ ᱚᱲᱟᱜ ᱟᱸᱡᱷᱟᱴ ᱢᱟᱱᱮ ᱚᱲᱟᱜ ᱫᱩᱣᱟᱹᱨ ᱨᱮ ᱟᱸᱡᱷᱟᱴ ᱵᱟᱝ ᱛᱟᱦᱮᱸᱱ ᱨᱮᱦᱚᱸ, ᱢᱟᱱᱮ ᱟᱠᱚ ᱯᱟᱲᱦᱟᱣ ᱵᱟᱝ ᱥᱟᱱᱟ ᱠᱟᱛᱮ ᱠᱚ ᱵᱟᱹᱜᱤᱟ, ᱟᱨ ᱠᱤᱪᱷᱩ ᱜᱟᱱ ᱦᱚᱲ ᱫᱚ ᱯᱟᱲᱦᱟᱣ ᱨᱮᱱᱟᱜ ᱮᱱᱴᱮᱨᱮᱱᱥ ᱥᱮ ᱤᱭᱟᱹ ᱛᱟᱦᱮᱱ ᱛᱟᱠᱚ ᱨᱮᱦᱚᱸ ᱛᱚ ᱚᱲᱟᱜ ᱨᱮᱱᱟᱜ ᱠᱤᱪᱷᱤ ᱦᱚᱭ ᱵᱟᱠᱚ ᱯᱟᱲᱦᱟᱣ ᱫᱟᱲᱮᱭᱟᱜ-ᱟ ᱚᱲᱟᱜ ᱨᱮᱱᱟᱜ ᱠᱤᱪᱷᱩ ᱯᱨᱚᱵᱞᱮᱢ ᱠᱷᱟᱹᱛᱤᱨ ᱛᱮ᱾
ᱦᱳᱭ ᱦᱳᱭ
ᱦᱩᱸ ᱟᱫᱚ ᱟᱯᱮ ᱚᱱᱛᱮᱱ ᱜᱤᱫᱽᱨᱟᱹ ᱫᱚ ᱢᱟᱱᱮ, ᱡᱟᱹᱥᱛᱤ ᱫᱚ ᱪᱮᱫ ᱞᱮᱠᱟᱱ ᱢᱟᱱᱮ ᱚᱱᱠᱟ ᱚᱲᱟᱜ ᱨᱮᱱᱟᱜ ᱯᱨᱚᱵᱞᱮᱢ ᱥᱮ ᱚᱱᱠᱟ, ᱪᱮᱫ ᱠᱚ ᱢᱮᱱᱟ ᱢᱟᱱᱮ ᱟᱠᱚᱣᱟᱜ ᱤᱪᱪᱷᱟᱹ ᱛᱮᱜᱮ ᱥᱮ
ᱚᱲᱟᱜ ᱨᱮᱱᱟᱜ ᱯᱨᱚᱵᱞᱮᱢ ᱫᱚ ᱵᱟᱝ ᱧᱮᱞ ᱵᱮᱱ, ᱮᱸᱻ ᱴᱮᱱ ᱫᱷᱟᱹᱵᱤᱡ ᱫᱚ ᱥᱚᱨᱠᱟᱨ ᱠᱷᱚᱡ ᱡᱟ ᱠᱚ ᱮᱢᱚᱜ ᱠᱟᱱᱟ ᱥᱚᱨᱠᱟᱨᱤ ᱥᱩᱵᱤᱫᱟ ᱯᱟᱲᱦᱟᱣ ᱫᱟᱲᱮ ᱠᱩᱴᱤᱱ ᱫᱷᱟᱹᱵᱤᱡ ᱫᱚ ᱢᱟᱫᱷᱚᱢᱤᱠ ᱫᱷᱟᱹᱵᱤᱡ ᱫᱚ,
ᱴᱩᱭᱮᱞᱵᱷ ᱫᱷᱟᱹᱨᱤᱡ ᱚᱱᱠᱟ ᱴᱩᱭᱮᱞ ᱵᱷᱟᱹᱨᱤᱡ ᱫᱚᱠᱚ ᱮᱢᱚᱜ ᱠᱟᱱ ᱜᱮᱭᱟ ᱥᱚᱨᱠᱟᱨᱤ ᱥᱩᱵᱤᱫᱟ᱾
ᱦᱮᱸ ᱦᱮᱸ ᱚᱱᱠᱟ ᱴᱩᱭᱮᱞ ᱫᱷᱟᱹᱵᱤᱡ ᱫᱚ, ᱠᱚ ᱮᱢᱚᱜ ᱠᱟᱱ ᱜᱮᱭᱟ, ᱟᱫᱚ ᱛᱟᱣ ᱦᱚᱸ ᱵᱟᱠᱚ ᱯᱟᱲᱦᱟᱜ ᱠᱟᱱᱟ ᱠᱤᱪᱷᱩ ᱜᱟᱱ ᱜᱤᱫᱽᱨᱟᱹ ᱫᱚ ᱥᱚᱵᱷᱟᱵ ᱛᱮ᱾ ᱱᱚᱝᱠᱟ ᱠᱚ ᱪᱟᱞᱟᱜ ᱠᱟᱱᱟ, ᱯᱟᱛᱟ ᱪᱷᱟᱛᱟ ᱢᱮᱞᱟ ᱧᱮᱞ ᱯᱷᱟᱱᱥᱮᱱ ᱠᱩ ᱟᱫᱚ ᱦᱟᱺᱰᱤ ᱠᱩ ᱧᱩ ᱦᱟᱺᱰᱤ ᱯᱟᱹᱣᱨᱟᱹ, ᱠᱚ ᱧᱩ ᱵᱟᱲᱟᱭᱮᱫᱟ, ᱟᱨᱠᱩ ᱵᱟᱹᱲᱤᱡ ᱟᱠᱚᱣᱟᱜ ᱵᱷᱚᱵᱤᱥᱥᱚᱛ ᱠᱚ ᱵᱟᱹᱲᱤᱡᱮᱫ ᱠᱟᱱ ᱛᱟᱠᱚᱣᱟ᱾
ᱦᱮᱸᱻ ᱦᱮᱸᱻ ᱦᱮᱸ, ᱮᱠᱫᱚᱢ ᱜᱮ ᱱᱚᱣᱟ, ᱦᱳᱭ ᱦᱳᱭ ᱦᱳᱭ ᱫᱤᱥᱟᱹ ᱫᱚ ᱵᱟᱠᱚ ᱫᱤᱥᱟᱹᱭᱮᱫᱟ ᱚᱠᱟᱴᱟᱜ ᱰᱟᱦᱟᱨ ᱛᱮᱵᱚᱱ ᱛᱟᱲᱟᱢ ᱮᱫᱟ᱾
ᱦᱮᱸᱻᱦᱮᱸ
ᱦᱳᱭ ᱟᱫᱚ ᱟᱯᱮ ᱥᱮᱱ, ᱪᱷᱟᱛᱟ ᱯᱟᱛᱟ ᱠᱚ ᱪᱮᱫ ᱞᱮᱠᱟ ᱡᱟᱹᱥᱛᱤ ᱠᱚ ᱦᱩᱭᱩᱜ-ᱟ ᱥᱮ ᱪᱮᱫ?
ᱦᱮᱸ ᱡᱟᱹᱥᱛᱤ ᱜᱮ ᱦᱩᱭᱩᱜ ᱜᱮᱭᱟ ᱱᱤᱭᱟᱹ ᱟᱞᱮᱥᱮᱱ, ᱟᱞᱮᱥᱮᱱ ᱫᱚ ᱡᱟᱹᱥᱛᱤ ᱜᱮ ᱯᱨᱟᱭ ᱦᱩᱭᱩᱜ ᱜᱮᱭᱟ᱾ ᱢᱟᱱᱮ ᱥᱚᱯᱛᱟᱦᱚ ᱯᱤᱪᱷᱩ ᱢᱤᱫᱴᱮᱱ, ᱵᱟᱨᱭᱟ ᱠᱟᱛᱮ ᱫᱚ ᱚᱠᱟ ᱨᱮ ᱵᱟᱝ ᱚᱠᱟ ᱨᱮᱪᱚ ᱦᱩᱭᱩᱜ ᱠᱟᱱ ᱜᱮᱭᱟ᱾
ᱟᱪᱪᱷᱟᱻ ᱟᱪᱪᱷᱟ ᱢᱟᱱᱮ ᱯᱨᱳᱜᱨᱟᱢ ᱠᱚᱥᱮ
ᱦᱮᱸᱻᱦᱮᱸ ᱯᱨᱳᱜᱨᱟᱢ ᱠᱚ ᱚᱱᱟ ᱱᱟᱭᱤᱴ ᱫᱷᱟᱢᱟᱠᱟ ᱡᱮ ᱯᱨᱳᱜᱨᱟᱢ ᱠᱩ ᱵᱟᱝ ᱦᱩᱭᱩᱜ ᱜᱮᱭᱟ᱾
ᱦᱳᱭᱻ ᱦᱳᱭ
ᱜᱚᱴᱟ ᱧᱤᱫᱟᱹ ᱚᱱᱟ ᱠᱚ,
ᱟᱪᱪᱷᱟ ᱟᱪᱪᱷᱟ, ᱛᱟᱞᱦᱮ ᱟᱯᱮ ᱚᱱᱠᱟᱱ ᱚᱱᱠᱟᱱ ᱡᱟᱦᱟᱸᱭ ᱢᱮᱢᱮᱱ ᱦᱚᱲ ᱠᱚ ᱵᱟᱹᱱᱩᱜ ᱠᱚᱣᱟ, ᱡᱮ ᱚᱱᱠᱟ ᱡᱟᱹᱥᱛᱤ ᱯᱨᱳᱜᱨᱟᱢ ᱠᱚ ᱵᱟᱵᱚᱱ ᱠᱚᱨᱟᱣ ᱤᱫᱤᱭᱟ᱾ ᱚᱱᱠᱟ ᱟᱵᱚᱨᱮᱱ ᱜᱤᱫᱽᱨᱟᱹ ᱠᱚ, ᱚᱱᱠᱟ ᱚᱞᱚᱜ ᱯᱟᱲᱦᱟᱜ ᱠᱚ ᱦᱟᱯᱮᱱ ᱫᱤᱱ ᱨᱮᱜᱮ ᱠᱚ ᱵᱟᱹᱜᱤᱭᱮᱫᱟ ᱢᱟᱱᱮ ᱚᱞᱯᱚ ᱫᱤᱱ ᱨᱮᱜᱮ ᱠᱚ ᱵᱟᱹᱜᱤᱭᱮᱫᱟ, ᱠᱚᱢ ᱫᱤᱱ ᱨᱮᱜᱮ ᱮᱴᱟᱜ ᱰᱟᱦᱟᱨ ᱥᱮᱫ ᱠᱚ ᱛᱟᱲᱟᱢ ᱮᱫᱟ, ᱦᱟᱺᱰᱤ ᱯᱟᱹᱣᱨᱟᱹ ᱟᱹᱰᱤ ᱡᱳᱨ ᱠᱚ ᱧᱩᱭᱮᱫᱟ, ᱟᱫᱚ ᱚᱱᱠᱟᱱ ᱦᱚᱲ ᱠᱚ ᱵᱟᱹᱱᱩᱜ ᱠᱚᱣᱟ, ᱚᱱᱠᱟᱱ ᱢᱮᱢᱮᱱ ᱦᱚᱲ ᱠᱚ ᱟᱴᱠᱟ ᱴᱮᱠᱟᱣ ᱫᱟᱨᱟᱢ ᱦᱚᱲ ᱠᱚ,
ᱦᱮᱸ ᱧᱮᱞ ᱵᱮᱱ ᱱᱚᱝᱠᱟᱱ ᱦᱚᱲ ᱦᱚᱸ ᱦᱮᱱᱟᱜ ᱠᱚᱜᱮᱭᱟ, ᱟᱵᱚ ᱱᱚᱣᱟ ᱥᱟᱱᱛᱟᱞ ᱯᱟᱨᱜᱟᱱᱟ, ᱢᱚᱦᱚᱞ ᱢᱤᱫᱴᱮᱱ ᱜᱩᱨᱩᱯ ᱦᱮᱱᱟᱜ-ᱟ, ᱦᱚᱳᱣᱟᱴᱥᱮᱯ ᱜᱩᱨᱩᱯ ᱦᱚᱸ ᱦᱮᱱᱟᱜ-ᱟ ᱮᱢᱱᱤ ᱡᱚᱛᱚ ᱦᱚᱲ ᱡᱟᱦᱟᱱᱟᱜ ᱦᱩᱭᱩᱜ ᱠᱷᱟᱡ ᱡᱚᱛᱚ ᱦᱚᱲ ᱢᱤᱫᱴᱷᱮᱡ ᱥᱮᱱ ᱠᱟᱛᱮᱜ ᱞᱮ, ᱟᱞᱳᱪᱚᱱᱟᱭ ᱜᱮᱭᱟ ᱢᱤᱴᱤᱝ ᱜᱮᱭᱟᱞᱮ ᱢᱮᱱᱟᱜ ᱠᱚᱜᱮᱭᱟ ᱟᱫᱚ ᱛᱟ ᱮᱱᱨᱮᱦᱚᱸ ᱵᱚᱞᱮ ᱛᱤᱱᱟᱹᱜ ᱵᱮᱱ ᱟᱴᱠᱟᱣᱟ ᱠᱚᱢ ᱦᱚᱭᱛᱚ ᱟᱰᱮ ᱯᱟᱥᱮ ᱠᱚᱨᱮᱱ ᱵᱮᱱ ᱟᱴᱠᱟ ᱛᱟᱯᱚᱨ ᱟᱵᱟᱨ ᱚᱠᱟ ᱥᱮᱫ ᱪᱚ ᱚᱠᱟ ᱟᱛᱩ ᱥᱮᱫ ᱪᱚ ᱦᱩᱭᱩᱜ ᱠᱟᱱᱟ ᱵᱟᱵᱮᱱ ᱵᱩᱡᱷᱟᱹᱣ ᱧᱟᱢᱟ ᱛᱟᱣᱠᱚ ᱦᱩᱭ
ᱦᱳᱭ ᱦᱳᱭ ᱦᱳᱭ ᱦᱳᱭ ᱟᱫᱚ ᱚᱱᱟ ᱫᱚ ᱴᱳᱴᱟᱞᱤ ᱩᱱᱟᱹᱜ ᱫᱚ ᱟᱴᱠᱟᱣ ᱨᱮᱱᱟᱜ ᱠᱟᱛᱷᱟ ᱫᱚ ᱥᱚᱢᱵᱷᱚᱵ ᱫᱚ ᱵᱟᱝ ᱠᱟᱱᱟ᱾ ᱛᱚ ᱚᱱᱟ ᱫᱚ ᱟᱨᱚ ᱚᱱᱟ ᱡᱟᱦᱟᱸ ᱛᱤᱱᱟᱹᱜ ᱠᱚᱢᱤᱴᱤ ᱠᱚᱲᱟ ᱠᱚ ᱢᱮᱱᱟᱜ ᱠᱚᱣᱟ ᱥᱮ ᱚᱱᱟ ᱟᱛᱩ ᱦᱚᱲ ᱠᱚ ᱢᱮᱱᱟᱜ ᱠᱚᱣᱟ ᱩᱱᱠᱩ ᱩᱱᱠᱩᱣᱟᱜ ᱦᱚᱸ ᱵᱩᱡᱷᱟᱹᱣ ᱫᱚ ᱫᱟᱲᱮ ᱛᱟᱦᱮᱸ ᱫᱚᱨᱠᱟᱨ ᱦᱮᱸᱥᱮ
ᱦᱩᱸ ᱚᱱᱟ ᱜᱤᱠᱩ ᱠᱩᱨᱩ ᱢᱩᱴᱩᱭ ᱫᱟ ᱵᱚᱞᱮ ᱱᱚᱣᱟ ᱯᱟᱨᱜᱟᱱᱟ ᱨᱮᱱ ᱯᱟᱨᱜᱟᱱᱟ ᱵᱟᱵᱟ ᱛᱟᱠᱚ ᱡᱟᱦᱟᱭ ᱠᱚ ᱦᱮᱱᱟᱜ ᱠᱚᱣᱟ ᱟᱞᱮ ᱯᱟᱨᱜᱟᱱᱟ ᱨᱮᱱ ᱡᱮ ᱜᱚᱴᱟ ᱱᱤᱭᱟᱹ ᱟᱞᱮ ᱱᱤᱭᱟᱹ ᱡᱮᱞᱟ ᱢᱚᱫᱽᱫᱷᱮᱨᱮ ᱡᱮᱱᱚ ᱵᱚᱱᱫᱚ ᱦᱚᱪᱚ ᱟᱫᱚ ᱠᱚ ᱪᱮᱥ ᱴᱟᱭᱮᱫ ᱠᱟᱱ ᱜᱮᱭᱟ ᱪᱮᱥᱴᱟ ᱫᱚ ᱟᱭᱢᱟ ᱫᱤᱱ ᱠᱷᱚᱡ ᱜᱮ ᱵᱩᱡᱷᱟᱹᱣ ᱦᱚᱪᱚᱭᱮᱫ ᱠᱚᱣᱟ ᱠᱚ ᱡᱚᱛᱚ ᱦᱚᱲ ᱜᱮ ᱟᱛᱩ
ᱟᱪᱪᱷᱟ ᱴᱳᱴᱟᱞᱤ ᱵᱚᱱᱫᱚ ᱵᱟᱝ ᱨᱮᱦᱚᱸ ᱛᱚ ᱟᱹᱰᱤ ᱠᱚᱢᱚᱜ ᱢᱟ ᱫᱚᱥ ᱫᱚᱥ ᱡᱟᱭᱜᱟ ᱨᱮ ᱚᱸᱰᱮ ᱢᱚᱬᱮ ᱡᱟᱭᱜᱟᱜ ᱢᱟ ᱵᱟᱠᱷᱟᱱ ᱯᱩᱱ ᱡᱟᱭᱜᱟᱜ ᱢᱟ ᱦᱮᱸ ᱵᱟᱝ
ᱦᱮᱸ ᱦᱮᱸ
ᱚᱱᱠᱟ ᱠᱷᱟᱱ ᱜᱮ ᱟᱹᱰᱤ ᱴᱟᱜ ᱢᱟᱱᱮ ᱥᱩᱫᱷᱟᱹᱨᱟᱹᱜ-ᱟ
ᱦᱮᱸ
ᱟᱨ ᱱᱚᱝᱠᱟ ᱪᱮᱫ ᱞᱮᱠᱟ ᱦᱳᱭᱳᱜ ᱠᱟᱱᱟ ᱱᱚᱛᱮ ᱫᱚ ᱢᱟᱱᱮ ᱵᱚᱞ ᱠᱷᱮᱞ ᱦᱩᱭ ᱞᱮᱱ ᱠᱷᱟᱡ ᱦᱚᱸ ᱯᱨᱳᱜᱨᱟᱢ ᱛᱟᱯᱚᱨ ᱯᱩᱡᱟᱹ ᱯᱚᱨᱚᱵ ᱠᱚ ᱦᱩᱭ ᱞᱮᱱᱠᱷᱟᱡ ᱦᱚᱸ ᱯᱨᱳᱜᱨᱟᱢ
ᱢᱟᱱᱮ ᱥᱟᱱᱟᱢ ᱞᱮᱠᱟᱱ ᱡᱤᱱᱤᱥ ᱨᱮᱜᱮ
ᱦᱮᱸ ᱥᱟᱱᱟᱢ ᱞᱮᱠᱟᱱ ᱡᱤᱱᱤᱥ ᱨᱮᱜᱮ ᱡᱟᱦᱟᱱᱟᱜ ᱦᱩᱭᱩᱜ ᱠᱷᱟᱡ ᱜᱮ ᱵᱚᱞᱮ ᱯᱨᱳᱜᱨᱟᱢ ᱫᱚᱠᱚ ᱫᱚᱦᱚᱭᱮᱫ ᱠᱟᱱ ᱜᱮᱭᱟ
ᱚ ᱢᱟᱱᱮ ᱯᱨᱳᱜᱨᱟᱢ ᱫᱚ ᱛᱟᱦᱮᱱ ᱠᱟᱱ ᱜᱮᱭᱟ
ᱦᱩᱸ ᱛᱟᱣ ᱟᱵᱟᱨ ᱫᱤᱱ ᱢᱟᱱ ᱫᱚ ᱵᱟᱝ ᱢᱟᱱᱮ ᱜᱚᱴᱟ ᱧᱤᱫᱟᱹ ᱧᱤᱫᱟᱹ ᱫᱚᱥᱴᱟ ᱠᱷᱚᱡ ᱥᱮᱛᱟᱜ ᱪᱷᱚᱴᱟ ᱟᱴᱴᱟ ᱫᱷᱟᱹᱵᱤᱡ
ᱦᱮᱸ ᱟᱨ ᱟᱵᱚ ᱦᱮᱸ ᱟᱨ ᱟᱵᱚ ᱵᱚᱱ ᱧᱮᱞ ᱟᱠᱟᱫᱟ ᱡᱟᱦᱟ ᱟᱱᱮ ᱫᱤᱠᱩ ᱠᱚᱣᱟᱜ ᱯᱨᱳᱜᱨᱟᱢ ᱚᱱᱟ ᱡᱚᱢᱚᱱ ᱪᱷᱚᱴᱟ ᱠᱷᱚᱱ ᱦᱩᱭᱩᱜ-ᱟ ᱵᱟᱝᱠᱷᱟᱱ ᱟᱴ ᱴᱟ ᱠᱷᱚᱱ ᱢᱟᱱᱮ ᱵᱟᱨᱚᱴᱟ ᱛᱮᱫᱚ ᱪᱟᱵᱟᱜ ᱛᱟᱠᱚᱣᱟ ᱚᱱᱠᱟ ᱡᱩᱫᱤ ᱪᱮᱫ ᱵᱮᱱ ᱢᱮᱱ ᱮᱫᱟ
ᱦᱮᱸ ᱩᱱᱠᱩᱣᱟᱜ ᱢᱟᱱᱮ ᱧᱤᱫᱟᱹ ᱦᱩᱭᱩᱜ ᱨᱮᱦᱚᱸ ᱟᱵᱚ ᱞᱮᱠᱟ ᱫᱚ ᱵᱚᱞᱮ ᱱᱚᱝᱠᱟ ᱫᱚ ᱵᱟᱝ ᱦᱩᱭᱩᱜ ᱜᱮᱭᱟ ᱾ ᱫᱤᱠᱩᱣᱟᱜ ᱢᱟᱱᱮ ᱦᱩᱭᱩᱜ ᱠᱷᱟᱡ ᱡᱟᱛᱨᱟ ᱠᱚ ᱦᱩᱭᱩᱜ ᱠᱷᱟᱡ ᱧᱤᱫᱟᱹ ᱦᱚᱸ ᱦᱩᱭᱩᱜ ᱜᱮᱭᱟ ᱟᱫᱚ ᱪᱩᱯᱪᱟᱯ ᱡᱟ ᱥᱟᱱᱟᱢ ᱦᱚᱲ ᱠᱚ ᱧᱮᱞ ᱜᱮᱭᱟ ᱟᱨ ᱮᱱᱮᱡ ᱦᱚᱲ ᱫᱚ ᱠᱚ ᱮᱱᱮᱡ ᱜᱮᱭᱟ ᱟᱫᱚ ᱟᱵᱚ ᱦᱚᱲ ᱞᱮᱠᱟ ᱫᱚ ᱵᱟᱠᱩ ᱢᱟᱱᱮ ᱵᱟᱠᱩ ᱧᱩ ᱵᱟᱲᱟᱭᱟ ᱥᱮ ᱵᱟᱠᱩ ᱵᱟᱹᱲᱤᱡ ᱵᱟᱹᱲᱤᱡ ᱵᱟᱠᱚ ᱠᱟᱹᱢᱤᱭᱟ
ᱦᱳᱭ ᱟᱫᱚ ᱜᱚᱢᱠᱮ ᱟᱞᱮ ᱥᱮᱫ ᱧᱮᱞ ᱦᱩᱭ ᱠᱟᱱᱟ ᱟᱞᱮ ᱥᱮᱫ ᱟᱹᱰᱤ ᱜᱟᱱ ᱫᱤᱠᱩ ᱜᱮ ᱢᱮᱱᱟᱜ ᱠᱚᱣᱟ ᱦᱳᱭ ᱥᱮ
ᱦᱮᱸ ᱦᱮᱸ
ᱟᱫᱚ ᱟᱞᱮ ᱱᱚᱛᱮᱱᱟᱜ ᱯᱨᱳᱜᱨᱟᱢ ᱠᱚᱫᱚ ᱢᱟᱱᱮ ᱫᱤᱠᱩ ᱠᱚᱣᱟᱜ
ᱦᱮᱸ
ᱟᱨ ᱡᱟᱦᱟᱸ ᱛᱤᱱᱟᱹᱜ ᱦᱩᱭᱩᱜ-ᱟ ᱛᱚᱵᱮ ᱵᱟᱨᱚᱴᱟ ᱨᱮᱫᱚ ᱪᱟᱵᱟᱜ-ᱟ ᱮᱜᱟᱨᱚᱴᱟ ᱵᱟᱠᱷᱟᱱ ᱵᱟᱨᱚᱴᱟ ᱨᱮᱫᱚ ᱚᱱᱟ ᱫᱚ ᱪᱟᱵᱟᱜ ᱛᱟᱠᱚ ᱜᱮᱭᱟ ᱢᱟᱱᱮ ᱧᱤᱫᱟᱹ ᱮᱜᱟᱨᱚᱴᱟ ᱴᱟ ᱵᱟᱨᱚᱴᱟ ᱟᱫᱚ ᱚᱱᱟ ᱠᱷᱚᱱ ᱡᱟᱹᱥᱛᱤ ᱫᱚ ᱟᱫᱚ ᱵᱟᱝ ᱦᱩᱭᱩᱜ ᱛᱟᱠᱚᱣᱟ ᱟᱫᱚ ᱚᱱᱟ ᱮᱜᱟᱨᱚᱴᱟ ᱵᱟᱨᱚᱴᱟ ᱦᱩᱭ ᱠᱟᱛᱮ ᱪᱟᱵᱟ ᱠᱟᱛᱮ ᱫᱚ ᱥᱟᱱᱟᱢ ᱦᱚᱲ ᱜᱮ ᱚᱲᱟᱜ ᱪᱟᱞᱟᱣ ᱠᱟᱛᱮᱜ ᱜᱤᱛᱤᱡ ᱡᱤᱨᱟᱹᱣ ᱠᱟᱛᱮ ᱢᱟᱱᱮ ᱡᱟᱹᱯᱤᱫ ᱟᱠᱚ
ᱦᱩᱸ ᱦᱩᱸ
ᱚᱱᱠᱟᱱ ᱯᱨᱳᱜᱨᱟᱢ ᱡᱩᱫᱤ ᱟᱵᱚ ᱟᱯᱮ ᱚᱱᱛᱮ ᱦᱳᱭ ᱠᱚᱜ-ᱟ ᱥᱮ ᱢᱟᱱᱮ ᱥᱟᱱᱟᱢ ᱴᱚᱴᱷᱟ ᱨᱮᱜᱮ ᱾ ᱛᱚ ᱢᱟᱱᱮ ᱴᱳᱴᱟᱞ ᱧᱤᱫᱟᱹ ᱵᱟᱝ ᱠᱟᱛᱮ ᱢᱟᱱᱮ ᱮᱜᱟᱨᱚᱴᱟ ᱵᱟᱨᱚᱴᱟ ᱨᱮᱜᱮ ᱪᱟᱵᱟ ᱠᱟᱛᱮ ᱾
ᱦᱮᱸ
ᱟᱫᱚ ᱡᱟᱹᱯᱤᱫ ᱦᱚᱸ ᱦᱩᱭ ᱠᱚᱜ-ᱟ ᱥᱟᱶᱛᱮ ᱟᱹᱰᱤ ᱠᱤᱪᱷᱩ ᱜᱮ ᱢᱟᱱᱮ ᱚᱱᱠᱟᱱᱟᱜ ᱟᱨᱚ ᱵᱟᱹᱲᱤᱡ ᱠᱟᱹᱢᱤ ᱠᱚᱦᱚᱸ ᱵᱟᱝ ᱦᱩᱭ ᱠᱚᱜ-ᱟ, ᱦᱚᱲᱢᱚ ᱦᱚᱸ ᱵᱟᱝ ᱵᱟᱹᱲᱤᱡ ᱠᱚᱜ-ᱟ ᱥᱟᱶᱛᱮ ᱟᱵᱚᱨᱮᱱ ᱜᱤᱫᱟᱹᱨ ᱯᱤᱫᱟᱹᱨ ᱦᱚᱸ ᱚᱱᱠᱟᱱ ᱰᱟᱦᱟᱨ ᱠᱚᱫᱚ ᱵᱟᱠᱚ ᱤᱭᱟᱹ ᱠᱮᱭᱟ ᱾
ᱦᱩᱸ ᱟᱨ ᱟᱸᱡᱚᱢ ᱵᱮᱱ ᱱᱩᱱ ᱟᱸᱡᱚᱢ ᱵᱮᱱ ᱮᱱ ᱚᱱᱠᱟᱱ ᱯᱨᱳᱜᱨᱟᱢ ᱫᱚ ᱚᱱᱮ ᱵᱟᱨᱚᱴᱟ ᱫᱟᱹᱵᱤᱡ ᱫᱚ ᱦᱳᱭᱳᱜ ᱠᱟᱱᱟ ᱫᱚ ᱚᱠᱟ ᱠᱚ ᱯᱨᱳᱜᱨᱟᱢ ᱟᱠᱚᱣᱟᱜ ᱚᱱᱟ ᱠᱚᱫᱚ ᱡᱮᱢᱚᱱ ᱟᱞᱮ ᱟᱹᱛᱩ ᱟᱨ ᱯᱟᱥᱮ ᱟᱹᱛᱩ ᱚᱱᱠᱟᱱ ᱦᱚᱲ ᱠᱚ ᱦᱤᱡᱩᱜ᱾ ᱠᱟᱱᱟ
ᱦᱚᱸ,
ᱫᱤᱠᱩ ᱠᱚᱣᱟᱜ ᱯᱨᱳᱜᱨᱟᱢ ᱨᱮ ᱵᱚᱞᱮ ᱟᱫᱚ ᱩᱱᱟᱹᱜ ᱫᱚ ᱡᱟᱦᱟᱱᱟᱜ ᱫᱚ ᱵᱟᱝ ᱦᱩᱭᱩᱜ ᱠᱟᱱᱟ ᱦᱟᱺᱰᱤ ᱯᱟᱹᱣᱨᱟᱹ ᱠᱚ ᱧᱩ ᱥᱮ ᱡᱷᱟᱢᱮᱞᱟ ᱾ ᱠᱩ ᱥᱮ ᱡᱟᱦᱟᱱᱟᱜ ᱵᱟᱹᱲᱤᱡ ᱠᱟᱹᱢᱤ ᱠᱩ ᱾ ᱟᱨ ᱟᱵᱚ ᱦᱚᱲᱟᱜ ᱫᱚ ᱪᱮᱜ ᱜᱚᱴᱟ ᱧᱤᱫᱟᱹᱠᱚ ᱠᱷᱚᱨᱟᱜ ᱪᱚᱭᱫᱟ ᱾ ᱟᱨ ᱥᱟᱹᱭᱤᱝ ᱥᱟᱹᱭᱤᱝ ᱠᱷᱚᱡ ᱜᱤᱫᱽᱨᱟᱹ ᱾ ᱠᱚ ᱦᱤᱡᱩᱜ ᱠᱟᱱᱟ ᱢᱟᱱᱮ ᱱᱟᱵᱟᱞᱚᱠ ᱱᱟᱵᱟᱞᱤᱠᱟ ᱠᱚ ᱦᱤᱡᱩᱜ ᱠᱟᱱᱟ ᱧᱮᱧᱮᱞ ᱾
ᱦᱳᱭ ᱦᱳᱭ ᱮᱠᱫᱚᱢ ᱮᱠᱫᱚᱢ ᱾
ᱵᱟᱹᱲᱤᱡ ᱵᱟᱹᱲᱤᱡ ᱠᱚ ᱠᱟᱹᱢᱤᱭᱫᱟ ᱦᱮᱡ ᱠᱟᱛᱮᱫ ᱾
ᱦᱩᱸ ᱟᱨ ᱡᱟᱹᱥᱛᱤ ᱫᱚᱠᱚ ᱵᱟᱹᱲᱤᱡ ᱠᱚ ᱠᱟᱹᱢᱤᱭᱫᱟ ᱚᱱᱮ ᱦᱟᱺᱰᱤ ᱯᱟᱹᱣᱨᱟᱹ ᱧᱩ ᱠᱟᱛᱮᱫ ᱾
ᱦᱮᱸ ᱦᱮᱸ ᱾
ᱫᱤᱥᱟᱹ ᱵᱟᱝ ᱛᱟᱦᱮᱱ ᱠᱟᱱ ᱛᱟᱠᱚᱣᱟ ᱵᱚᱦᱚᱜ ᱨᱮ ᱚᱠᱟ ᱪᱮᱫ ᱠᱚ ᱠᱟᱹᱢᱤᱭᱫᱟ ᱥᱮ ᱪᱮᱜ ᱚᱠᱟ ᱥᱮᱫ ᱠᱚ ᱛᱟᱲᱟᱢ ᱫᱟ ᱾
ᱦᱮᱸ ᱦᱮᱸ ᱵᱷᱤᱰᱤᱭᱳ ᱠᱚᱢᱟᱵᱮᱱ ᱧᱮᱞ ᱵᱟᱲᱟ ᱠᱟᱜ ᱜᱤ ᱥᱮ ᱵᱟᱝ ᱥᱳᱥᱟᱞ ᱢᱤᱰᱤᱭᱟ ᱠᱚᱨᱮᱜ?
ᱦᱮᱸ ᱦᱮᱸ ᱚᱱᱟ ᱠᱚᱫᱚ ᱧᱮᱞ ᱧᱟᱢᱚᱜ ᱠᱟᱱ ᱜᱮᱭᱟ ᱟᱨ ᱧᱮᱞ ᱧᱟᱢ ᱞᱮᱠᱟᱱ ᱪᱤᱛᱟᱹᱨ ᱜᱮ ᱠᱟᱱᱟ ᱚᱱᱟ ᱫᱚ ᱾ ᱟᱫᱚ ᱧᱮᱞ ᱠᱟᱛᱮ ᱟᱹᱰᱤ ᱠᱷᱟᱨᱟᱯ ᱜᱮ ᱵᱩᱡᱷᱟᱹᱜᱼᱟ ᱟᱫᱚ ᱟᱹᱞᱤᱧ ᱤᱭᱟᱹᱛᱮ ᱵᱟᱹᱞᱤᱧ ᱵᱩᱡᱟ ᱢᱟᱱᱮ ᱵᱚᱦᱚᱜ ᱟᱹᱞᱤᱧᱟᱜ ᱦᱚᱸ ᱵᱟᱭ ᱠᱟᱹᱢᱤ ᱛᱟᱞᱤᱧᱟ ᱡᱮ ᱚᱱᱠᱟᱱ ᱚᱠᱟ ᱠᱚᱨᱮᱱ ᱚᱱᱠᱟᱱ ᱢᱟᱱᱮ ᱤᱭᱟᱹ ᱠᱚ ᱢᱮᱱᱟᱜ ᱠᱚᱣᱟ ᱾ ᱜᱤᱫᱽᱨᱟᱹ ᱠᱚ ᱡᱮ ᱚᱼᱱᱚᱱᱠᱟᱱ ᱠᱚ ᱠᱟᱹᱢᱤ ᱜᱮᱭᱟ, ᱟᱫᱚ ᱟᱹᱞᱤᱧᱟᱜ ᱢᱮᱫ ᱨᱮᱫᱚ ᱮᱠᱷᱚᱱ ᱦᱚᱸᱞᱤᱧ ᱧᱮᱞ ᱠᱚᱣᱟᱜ ᱚᱱᱠᱟᱱ ᱠᱟᱹᱢᱤ ᱠᱚ ᱫᱚ ᱥᱳᱥᱟᱞ ᱢᱤᱰᱤᱭᱟ ᱛᱟᱞᱟ ᱛᱮᱜᱮ ᱧᱮᱞ ᱦᱩᱭ ᱠᱟᱱᱟ ᱾
ᱟᱹᱞᱤᱧ ᱦᱚᱸ ᱥᱳᱥᱟᱞ ᱢᱤᱰᱤᱭᱟ ᱛᱟᱞᱟ ᱛᱮᱜᱮᱞᱤᱧ ᱧᱮᱞ ᱵᱟᱲᱟ ᱠᱟᱫᱟ ᱾
ᱦᱳᱭ, ᱟᱹᱞᱤᱧ ᱞᱤᱧ ᱢᱚᱱᱮ ᱜᱮᱭᱟ ᱡᱮ ᱢᱮᱫ ᱥᱟᱢᱟᱝ ᱨᱮ ᱚᱱᱠᱟᱱ ᱠᱚ ᱜᱤᱫᱽᱨᱟᱹ ᱧᱮᱞ ᱨᱮᱱᱟᱜ ᱤᱪᱪᱷᱟᱹ ᱾ ᱠᱤᱱᱛᱩ ᱚᱱᱠᱟᱱ ᱠᱚ ᱵᱟᱝᱠᱚ ᱧᱟᱢᱚᱜ ᱠᱟᱱᱟ ᱢᱮᱫ ᱥᱟᱢᱟᱝ ᱨᱮ ᱾
ᱟᱹᱞᱤᱧ ᱦᱚᱞᱤᱧ ᱪᱟᱞᱟᱣ ᱵᱟᱲᱟᱜ ᱜᱮᱭᱟ ᱢᱟᱱᱮ ᱯᱨᱳᱜᱨᱟᱢ ᱠᱚᱫᱚ ᱾ ᱢᱟᱱᱮ ᱟᱥᱮ ᱯᱟᱥᱮ ᱦᱩᱭ ᱞᱮᱱᱠᱷᱟᱡ ᱥᱩᱨ ᱠᱚᱨᱮᱱ ᱥᱩᱨ ᱠᱚᱨᱮ ᱦᱩᱭ ᱞᱮᱱᱠᱷᱟᱡ ᱫᱚᱞᱤᱧ ᱪᱟᱞᱟᱜ ᱜᱮᱭᱟ ᱧᱮᱧᱮᱞ ᱫᱚ ᱚᱱᱠᱟ ᱫᱚ ᱵᱟᱞᱤᱧ ᱠᱟᱹᱢᱤᱭᱟ ᱧᱮᱞ ᱟᱹᱞᱤᱧ ᱛᱟᱯᱚ ᱯᱮᱲᱟ ᱠᱚᱠᱚ ᱛᱟᱦᱮᱱ ᱠᱷᱟᱡ ᱞᱤᱧ ᱛᱟᱦᱮᱱᱟ ᱚᱸᱰᱮ ᱯᱮᱲᱟ ᱚᱲᱟᱜ ᱠᱚᱨᱮ ᱫᱮᱞᱤᱧ ᱦᱤᱡᱩᱜᱼᱟ ᱾
ᱟᱪᱪᱷᱟ ᱟᱪᱪᱷᱟ ᱟᱫᱚ ᱟᱹᱵᱤᱱ ᱚᱸᱰᱮ ᱪᱟᱞᱟᱣ ᱠᱟᱛᱮᱫ ᱪᱮᱜ ᱞᱮᱠᱟᱱ ᱪᱤᱛᱟᱹᱨ ᱠᱚᱵᱤᱱ ᱥᱟᱜ ᱡᱟᱜ ᱨᱟᱠᱟᱵ ᱠᱮᱫᱟ?
ᱦᱮᱸ ᱚᱸᱰᱮ ᱦᱚᱞᱤᱧ ᱧᱮᱞ ᱠᱟᱜ ᱠᱚᱜᱮᱭᱟ ᱢᱟᱱᱮ ᱟᱰᱮᱯᱟᱥᱮ ᱠᱚᱨᱮᱱ ᱦᱚᱸ ᱚᱱᱠᱟ ᱞᱤᱧ ᱧᱮᱞ ᱵᱟᱲᱟ ᱠᱟᱜ ᱠᱚᱣᱟ ᱟᱫᱚ ᱾ ᱪᱮᱜ ᱵᱮᱱ ᱢᱮᱛᱟ ᱠᱚᱣᱟ ᱩᱱᱠᱩ ᱟᱵᱩ ᱥᱚᱢᱟᱡ ᱨᱮᱱ ᱜᱤᱫᱽᱨᱟᱹ ᱦᱚᱸ ᱾ ᱢᱤᱜ ᱫᱚᱞ ᱠᱚ ᱪᱟᱞᱟᱣ ᱠᱚᱜᱼᱟ ᱫᱚ ᱟᱫᱚ ᱡᱟᱦᱱᱟᱜ ᱵᱮᱱ ᱢᱮᱛᱟᱣ ᱠᱷᱟᱡ ᱠᱤ ᱟᱵᱟᱨ ᱟᱵᱮᱱ ᱜᱮᱠᱩ ᱮᱢ ᱟᱵᱮᱱ ᱩᱯᱳᱨᱤ ᱜᱮᱠᱚ ᱨᱟᱸᱜᱟᱣ ᱟᱵᱮᱱᱟ ᱾
ᱦᱳᱭ ᱦᱳᱭ ᱟᱫᱚ ᱟᱫᱚ ᱚᱸᱰᱮ ᱫᱚ ᱟᱵᱤᱱ ᱫᱚ ᱢᱤᱫ ᱦᱚᱲ ᱵᱤᱱ ᱛᱟᱦᱮᱱᱟ ᱟᱨ ᱟᱠ ᱫᱚ ᱚᱸᱰᱮ ᱢᱚᱬᱮ ᱦᱚᱲ ᱥᱮ ᱫᱚᱥ ᱡᱚᱱ ᱫᱚᱠᱚ ᱛᱟᱦᱮᱱᱟ᱾
ᱦᱮᱸ᱾
ᱚᱱᱠᱟ ᱜᱮ ᱡᱟᱹᱥᱛᱤ ᱦᱩᱭᱩᱜ ᱜᱮᱭᱟ ᱥᱮ?
ᱦᱩᱸ ᱦᱩᱸ,
ᱦᱮᱸ ᱵᱟᱝ ᱟᱫᱚ ᱟᱹᱵᱤᱱ ᱧᱮᱞ ᱵᱤᱱ ᱚᱱᱠᱟᱱ ᱴᱮᱠᱟᱣ ᱫᱟᱨᱟᱢ ᱦᱚᱲ ᱠᱚᱫᱚ ᱚᱸᱰᱮ ᱵᱟᱨ ᱯᱮ ᱦᱚᱲ ᱠᱚ ᱛᱟᱦᱮᱱᱟ ᱟᱨ ᱢᱮᱱᱠᱷᱟᱱ, ᱚᱱᱟ ᱨᱮᱱ ᱵᱤᱨᱳᱫᱮᱛ ᱦᱚᱲ ᱠᱚᱫᱚ ᱟᱹᱰᱤ ᱯᱚᱱᱨᱚ ᱠᱩᱲᱤ ᱡᱚᱱ ᱠᱚ ᱛᱟᱦᱮᱱᱟ ᱚᱸᱰᱮ᱾
ᱦᱮᱸ ᱦᱮᱸ,
ᱦᱳᱭ ᱟᱹᱵᱤᱱ ᱚᱸᱰᱮ ᱵᱷᱟᱞᱤ ᱵᱤᱱ ᱢᱮᱱᱟ ᱚᱸᱰᱮ ᱵᱟᱨ ᱦᱚᱲ ᱵᱤᱱ ᱛᱟᱦᱮᱱᱟ ᱵᱟᱠᱷᱟᱱ ᱢᱤᱫ ᱦᱚᱲᱮ ᱛᱟᱦᱮᱱᱟ ᱟᱹᱵᱤᱱ ᱜᱮᱵᱤᱱ ᱛᱟᱦᱮᱱᱟ᱾ ᱢᱮᱱᱠᱷᱟᱱ ᱚᱸᱰᱮ ᱦᱟᱱᱟ ᱫᱷᱟᱨᱮᱱ ᱠᱚ ᱦᱮᱡ ᱠᱟᱛᱮ ᱚᱸᱰᱮ ᱢᱚᱬᱮ ᱦᱚᱲ ᱠᱚ ᱦᱤᱡᱩᱜᱼᱟ᱾
ᱦᱮᱸ ᱢᱟᱱᱮ ᱵᱟᱹᱲᱤᱡ ᱰᱟᱦᱟᱨ ᱥᱮᱫ ᱫᱚ ᱡᱟᱹᱥᱛᱤ ᱦᱚᱲ ᱠᱚ ᱛᱟᱦᱮᱱᱟ᱾ ᱟᱨ ᱵᱷᱟᱹᱜᱮ ᱰᱟᱦᱟᱨ ᱥᱮᱫ ᱡᱮᱴᱟ ᱵᱮᱱ ᱠᱟᱹᱢᱤ ᱦᱚᱪᱚᱭᱟ ᱚᱱᱛᱮ ᱫᱚ, ᱦᱚᱲ ᱫᱚ ᱵᱟᱠᱚ ᱞᱟᱦᱟᱜᱼᱟ ᱵᱟᱹᱲᱤᱡ ᱰᱟᱦᱟᱨ ᱥᱮᱫ ᱡᱟᱹᱥᱛᱤ ᱠᱚ ᱞᱟᱦᱟᱜᱼᱟ᱾
ᱦᱳᱭ ᱦᱳᱭ ᱚᱱᱟᱫᱚ ᱞᱟᱦᱟ ᱠᱷᱚᱱ ᱜᱮᱵᱚᱱ ᱧᱮᱞ ᱟᱹᱜᱩ ᱠᱟᱫᱟ ᱵᱟᱹᱲᱤᱡ ᱰᱟᱦᱟᱨ ᱥᱮᱫ ᱜᱮ ᱡᱟᱹᱥᱛᱤ ᱦᱚᱲ ᱫᱚ ᱵᱩᱜᱤ ᱰᱟᱦᱟᱨ ᱨᱮᱫᱚ ᱟᱹᱰᱤ ᱠᱚᱢ ᱫᱷᱟᱨᱟ ᱦᱚᱲ ᱜᱮᱠᱚ ᱛᱟᱦᱮᱱᱟ᱾
ᱦᱮᱸ᱾
ᱦᱳᱭ᱾ ᱟᱫᱚ ᱛᱟᱦᱚᱞᱮ ᱦᱚᱱᱠᱟ ᱟᱫᱚ ᱟᱯᱮ ᱚᱱᱛᱮ ᱡᱟᱦᱟᱸ ᱛᱤᱱᱟᱹᱜ ᱢᱟᱹᱭ ᱛᱟᱠᱚ ᱢᱮᱱᱟᱜ ᱠᱚᱣᱟ ᱥᱮ ᱛᱤᱨᱞᱟᱹ ᱠᱚ ᱢᱮᱱᱟᱜ ᱠᱚᱣᱟ ᱩᱱᱠᱩ ᱦᱚ ᱦᱟᱺᱰᱤ ᱯᱟᱹᱨᱣᱟ ᱠᱚ ᱧᱩᱭ ᱜᱮᱭᱟ ᱥᱮ ᱪᱮᱫ?
ᱦᱩᱸ ᱠᱤᱪᱷᱩᱜᱟᱱ ᱫᱚᱞᱤᱧ ᱧᱮᱞ ᱵᱟᱲᱟᱣ ᱠᱟᱜ ᱠᱚᱣᱟ ᱥᱳᱥᱟᱞ ᱢᱤᱰᱤᱭᱟ ᱠᱚᱨᱮᱱ᱾ ᱦᱟᱸᱰᱤ ᱯᱟᱣᱨᱟᱹᱠᱚ ᱠᱚ ᱧᱩᱭ ᱜᱮᱭᱟ᱾ ᱛᱟᱯᱚᱨ ᱮᱸᱜ ᱵᱟᱹᱲᱤᱜ - ᱵᱟᱹᱲᱤᱜ ᱠᱩ ᱠᱟᱹᱢᱤᱭ ᱜᱤᱭᱟ ᱛᱟᱯᱚᱨ,
ᱦᱩᱸ ᱵᱷᱟᱵᱽ ᱵᱩᱚᱝᱜᱤ ᱠᱚ ᱟᱪᱚᱨᱚᱱ ᱠᱚ ᱟᱹᱰᱤ ᱮᱴᱟᱜ - ᱮᱴᱟᱜ ᱜᱮᱛᱟ ᱠᱚᱣᱟ ᱡᱩᱫᱟᱹ ᱜᱮᱛᱟ ᱠᱚᱣᱟ᱾
ᱡᱩᱫᱟᱹ ᱜᱮᱛᱟ ᱠᱚᱣᱟ ᱛᱟᱯᱚᱨ, ᱮᱸ ᱩᱱ ᱚᱱᱟ ᱠᱚ ᱠᱷᱟᱹᱛᱤᱨ ᱠᱤᱪᱷᱩ ᱜᱟᱱ ᱫᱚ ᱟᱵᱟᱨ ᱱᱤᱭᱩᱥ ᱢᱤᱰᱤᱭᱟ ᱠᱚᱨᱮᱜ ᱦᱚᱸᱠᱚ ᱨᱟᱠᱟᱵᱚᱜ ᱜᱮᱭᱟ ᱡᱮᱱ, ᱜᱚᱡ ᱪᱩᱭᱮᱱᱟᱭ ᱥᱮ ᱠᱳ ᱨᱮᱯ ᱠᱮᱫᱮᱭᱟ ᱱᱚᱝᱠᱟᱱ ᱜᱷᱚᱴᱚᱱᱟ ᱠᱚᱦᱚᱸ ᱦᱳᱭ ᱵᱟᱲᱟ ᱟᱠᱟᱱ ᱜᱮᱭᱟ᱾
ᱦᱮᱸ ᱚᱸᱰᱮ ᱫᱚ ᱧᱮᱞ ᱵᱤᱱ ᱚᱱᱠᱟᱱᱟᱜ, ᱩᱱᱠᱩ ᱟᱠᱚᱣᱟᱜ ᱱᱤᱡᱮ ᱛᱮᱜᱮ ᱟᱠᱚ ᱱᱤᱡᱮᱨᱭᱟᱜ ᱰᱟᱦᱟᱨ ᱠᱚ ᱵᱮᱱᱟᱣ ᱡᱚᱝ ᱠᱟᱱᱟ ᱚᱱᱠᱟᱱᱟᱜ ᱠᱟᱹᱢᱤ ᱨᱮ᱾ ᱟᱠᱚ ᱱᱤᱡᱮ ᱛᱮᱜᱮ ᱚᱱᱛᱮ ᱠᱚ ᱪᱟᱞᱟᱜ ᱠᱟᱱᱟ ᱵᱟᱠᱷᱟᱱ ᱟᱵᱚ ᱛᱤᱨᱞᱟᱹ ᱵᱚ ᱧᱮᱞ ᱠᱚᱣᱟ ᱪᱩᱯ - ᱪᱟᱯ ᱥᱟᱢᱴᱟᱣ ᱥᱟᱟᱹᱦᱤᱡ ᱠᱚ ᱛᱟᱦᱮᱱᱟ ᱵᱟᱠᱷᱟᱱ ᱯᱨᱳᱜᱨᱟᱢ ᱧᱮᱞ ᱠᱚ ᱪᱟᱞᱟᱜ ᱠᱟᱱ ᱨᱮᱦᱚᱸ ᱫᱩᱲᱩᱵ ᱠᱟᱛᱮ ᱠᱚ ᱧᱮᱞᱟ᱾ ᱦᱳᱭᱛᱳ ᱟᱠᱚ ᱜᱚᱼᱵᱟᱵᱟ ᱥᱟᱞᱟᱜ ᱜᱮᱠᱚ ᱮᱱᱮᱡ ᱠᱮᱫᱟ ᱵᱟᱠᱷᱟᱱ ᱚᱲᱟᱜ ᱡᱟᱦᱟᱸ ᱛᱤᱱᱟᱹᱜ ᱯᱮᱲᱟ ᱯᱟᱹᱲᱣᱟᱹ ᱢᱮᱱᱟᱜ ᱠᱚᱣᱟ᱾ ᱟᱨ ᱡᱟᱦᱟᱸᱭ ᱢᱤᱫᱴᱟᱝ ᱠᱩᱲᱤ ᱦᱚᱯᱚᱱ ᱥᱮ ᱛᱤᱨᱞᱟᱹ ᱦᱚᱯᱚᱱ ᱟᱢ ᱡᱩᱫᱤ ᱠᱚᱲᱟ ᱠᱚ ᱥᱟᱞᱟᱜ ᱦᱟᱱᱛᱮ ᱱᱟᱛᱮᱢ ᱪᱟᱞᱟᱜᱼᱟ ᱧᱤᱫᱟᱹ ᱵᱮᱲᱟ ᱦᱮᱸ ᱥᱮ ᱵᱟᱝ?
ᱦᱩᱸ- ᱦᱩᱸ,
ᱚᱱᱟ ᱫᱚ ᱱᱤᱡᱮ ᱛᱮᱜᱮ ᱟᱢᱮᱢ ᱪᱟᱞᱟᱜ ᱠᱟᱱᱟ ᱚᱠᱚᱭ ᱦᱚ ᱵᱟᱠᱚ ᱤᱫᱤᱭᱮᱜ ᱢᱮᱭᱟ᱾
ᱵᱟᱝ,
ᱦᱩᱸ ᱮᱠᱫᱚᱢ - ᱮᱠᱫᱚᱢ, ᱟᱨ ᱚᱱᱟ ᱠᱷᱟᱹᱛᱤᱨ ᱱᱤᱡᱮᱨᱟᱜ ᱢᱟᱱᱮ ᱛᱤᱨᱞᱟᱹ ᱦᱚᱯᱚᱱ ᱦᱩᱭ ᱠᱟᱛᱮ ᱱᱤᱡᱮᱨᱟᱜ ᱟᱹᱰᱤ ᱜᱮ, ᱢᱟᱱᱮ ᱜᱩᱨᱩᱛᱛᱚᱯᱩᱱᱱᱚ ᱥᱮ ᱟᱵᱤᱱ ᱱᱤᱡᱮ ᱭᱳᱨᱥ ᱢᱟᱱᱮ ᱱᱤᱡᱮ ᱛᱮᱜᱮ ᱾ ᱟᱹᱰᱤ ᱠᱤᱪᱷᱩ ᱢᱟᱱᱮ, ᱠᱟᱹᱢᱤ ᱠᱚ ᱥᱟᱢᱴᱟᱣ ᱦᱩᱭᱩᱜ ᱛᱟᱹᱵᱤᱟ᱾
ᱦᱩᱸ᱾
ᱠᱚᱲᱟ ᱦᱚᱯᱚᱱ ᱥᱟᱞᱟᱜ ᱧᱤᱫᱟᱹ ᱵᱮᱲᱟ ᱠᱟᱛᱮ ᱥᱮ ᱯᱟᱹᱣᱨᱟᱺ ᱧᱩ ᱚᱱᱠᱟ ᱞᱮᱠᱟᱱ, ᱛᱚᱷ ᱪᱮᱫ ᱦᱩᱭᱩᱜᱼᱟ? ᱵᱟᱹᱲᱤᱡ ᱟᱜ ᱜᱮ ᱦᱩᱭᱩᱜᱼᱟ᱾ ᱦᱚᱭ - ᱦᱚᱭ᱾
ᱦᱩᱸ
ᱮᱠᱫᱚᱢ ᱮᱠᱫᱚᱢ ᱱᱚᱣᱟ ᱫᱚ ᱱᱚᱝᱠᱟ ᱞᱮᱠᱷᱟᱱ ᱪᱤᱠᱟᱹ ᱞᱮᱠᱟᱛᱮ ᱦᱩᱭᱩᱜᱼᱟ
ᱦᱩᱸ - ᱦᱩᱸ ᱮᱸ ᱟᱵᱚᱱ ᱱᱤᱛᱚᱝ ᱱᱚᱝᱠᱟᱭ ᱦᱩᱭᱩᱜ ᱛᱟᱵᱚᱱᱟ ᱢᱟᱱᱮ ᱡᱟᱦᱟᱸ ᱠᱚᱨᱮᱜ ᱜᱤ ᱯᱳᱜᱨᱟᱢ ᱠᱳ ᱥᱮ ᱡᱟᱦᱟᱸ ᱱᱟᱜ ᱡᱟᱦᱟᱸᱭ ᱠᱚᱵᱚᱱ ᱧᱮᱞ ᱠᱚᱣᱟ ᱠᱚᱲᱟ ᱠᱩᱲᱤ ᱱᱚᱝᱠᱟ ᱵᱟᱲᱟᱭ ᱠᱟᱱᱟ ᱠᱚ ᱟᱫᱚ ᱵᱩᱡᱷᱟᱹᱜ ᱦᱚᱪᱚ ᱦᱩᱭᱩᱜᱼᱟ ᱮᱠᱞᱟ ᱨᱮ ᱥᱮ ᱡᱟᱦᱟᱸ ᱨᱮᱜᱮ ᱵᱮᱱ ᱧᱮᱞ ᱠᱚᱣᱟ ᱯᱮ ᱟᱹᱛᱩ ᱠᱚᱨᱮᱱ ᱥᱮ ᱟᱹᱞᱤᱧ ᱦᱚᱸ ᱟᱹᱞᱤᱧ ᱟᱛᱳ ᱠᱚᱨᱮᱱ ᱵᱩᱡᱷᱟᱹᱜ ᱦᱚᱪᱩ ᱠᱚ ᱦᱩᱭᱩᱜᱼᱟ ᱡᱮ ᱚᱞ ᱯᱟᱲᱦᱟᱜ ᱫᱚ ᱠᱷᱩᱵ ᱜᱮ ᱫᱚᱨᱠᱟᱨ ᱜᱮᱭᱟ ᱵᱷᱚᱵᱤᱥᱚᱛ ᱨᱮᱱᱟᱜ ᱛᱟᱭᱚᱢ ᱰᱟᱦᱟᱨ ᱫᱚ ᱱᱚᱣᱟ ᱟᱞᱚᱜ ᱯᱟᱲᱦᱟᱜ ᱥᱮᱫ